ᱡᱚᱦᱟᱨ ᱜᱮ,
ᱪᱮᱜ ᱠᱚᱢ ᱪᱤᱠᱟᱹᱭᱮᱫᱟ?
ᱪᱤᱠᱟᱹ ᱵᱟᱝᱼᱢᱟ, ᱫᱩᱲᱩᱵ ᱵᱟᱲᱟ ᱦᱩᱭ ᱭᱟᱠᱟᱱᱟ᱾
ᱟᱸᱪ,
ᱟᱢ ᱫᱚ ᱪᱮᱜ ᱮᱢ ᱪᱤᱠᱟᱹᱭᱮᱫᱟ?
ᱤᱧ ᱦᱚᱸ ᱚᱱᱛᱮ ᱨᱤᱜᱤᱧ ᱫᱩᱲᱩᱵ ᱟᱠᱟᱱ ᱜᱮᱭᱟ ᱪᱮᱜ ᱮᱢ ᱞᱟᱹᱭᱼᱟ? ᱦᱮᱸ ᱚᱲᱟᱜ ᱫᱚ ᱟᱹᱰᱤᱥᱟᱜ ᱟᱹᱰᱤ ᱥᱟᱺᱜᱤᱧᱚᱜ ᱨᱮᱜᱮᱢ, ᱟᱹᱰᱤ ᱥᱟᱺᱜᱤᱧ ᱧᱚᱜ ᱨᱮᱜᱮ ᱢᱤᱱᱟᱹᱧᱟ ᱚᱲᱟᱜ ᱠᱷᱚᱱ ᱫᱚ, ᱟᱫᱚ ᱱᱚᱛᱮ ᱨᱮᱣ ᱦᱮᱣ ᱜᱚᱞᱯᱚ ᱠᱚ ᱦᱮᱡ ᱦᱩᱭ ᱦᱟᱠᱟᱱᱟ᱾
ᱟᱻᱪᱪᱷᱟ ᱛᱟᱦᱮᱞᱮ ᱪᱮᱫ ᱠᱟ ᱩᱫᱽᱜᱟᱹᱨ ᱠᱟᱱᱟ ᱚᱱᱛᱮ ᱫᱚ?
ᱩᱫᱽᱜᱟᱹᱨ ᱵᱷᱟᱹᱞᱤ ᱜᱮ ᱩᱫᱽᱜᱟᱹᱨ ᱠᱟᱱᱟ, ᱚᱱᱟ ᱠᱷᱟᱹᱛᱤᱨ ᱜᱮ ᱚᱲᱟᱜ ᱠᱷᱚᱱ ᱫᱟᱹᱲ ᱦᱩᱭ ᱟᱠᱟᱱᱟ, ᱦᱚᱸᱜᱼᱚᱭ ᱥᱟᱺᱜᱤᱧ ᱥᱮᱫ᱾ ᱢᱟᱪᱟ ᱥᱮᱜ ᱨᱮ ᱢᱤᱱᱟᱹᱧᱟ ᱪᱮᱫ, ᱦᱩᱸᱻ
ᱟᱪᱪᱷᱟ᱾
ᱦᱮᱸ ᱠᱤᱪᱷᱩ ᱜᱟᱱ ᱠᱟᱛᱷᱟ ᱤᱧ ᱞᱟᱹᱭᱟᱹᱧ ᱢᱮᱥᱮ ᱤᱧ ᱵᱟᱹᱧ ᱵᱩᱡᱽ ᱫᱟᱲᱮᱭᱟᱜ ᱠᱟᱱᱟ ᱵᱩᱡᱽ ᱫᱟᱢ?
ᱦᱮᱸ ᱟᱪᱪᱷᱟ ᱞᱟᱹᱭ ᱵᱤᱱ ᱦᱮᱸ ᱟᱹᱵᱤᱱ ᱫᱚ? ᱫᱟᱜ ᱡᱟᱹᱲᱤ ᱛᱟᱦᱚᱞᱮ ᱚᱱᱛᱮ ᱫᱚ ᱪᱮᱜ ᱠᱟ ᱦᱩᱭᱩᱜ ᱠᱟᱱᱟ?
ᱫᱟᱜ ᱡᱟᱹᱲᱤ ᱱᱚᱛᱮ ᱫᱚ ᱟᱹᱣᱨᱤ ᱭᱟᱜᱼᱟ ᱪᱮᱫ ᱤᱧ ᱞᱟᱹᱭᱟ᱾ ᱟᱹᱰᱤ ᱢᱟᱱᱮ ᱨᱤᱢᱤᱞ ᱫᱚ, ᱫᱚᱢᱮ ᱨᱤᱢᱤᱞ ᱟᱠᱟᱫᱟᱭ ᱟᱫᱚ ᱫᱟᱜ ᱜᱮ ᱵᱟᱹᱱᱩᱜᱼᱟᱸ ᱮᱠᱫᱚᱢ ᱜᱮ ᱵᱟᱝ᱾ ᱟᱹᱰᱤ ᱫᱤᱱ ᱠᱷᱚᱱ ᱜᱮ ᱚᱸᱠᱟ ᱭᱮᱫᱟᱭ ᱟᱫᱚ ᱫᱮᱠᱷᱤ ᱱᱚᱣᱟ ᱟᱢᱵᱟ ᱵᱟᱹᱛᱤ ᱨᱮ ᱫᱟᱜ ᱮᱫᱟᱭ ᱥᱮ ᱵᱟᱝᱼᱟ ᱧᱮᱞ ᱦᱩᱭᱩᱜ ᱠᱟᱱᱟ᱾
ᱦᱳᱭ ᱞᱟᱹᱭ ᱟᱠᱚ ᱛᱚ ᱟᱢᱵᱟ ᱵᱟᱹᱛᱤ ᱨᱮᱫᱚ ᱫᱟᱜᱽᱼᱟᱭ᱾
ᱦᱳᱭ ᱦᱮᱸ ᱮᱠᱫᱚᱢ ᱮᱠᱫᱚᱢ ᱚᱱᱟ ᱠᱷᱟᱹᱛᱤᱨ ᱜᱮ ᱚᱱᱟ ᱜᱮ ᱛᱟᱸᱜᱤ ᱦᱩᱭ ᱟᱠᱟᱱᱟ ᱟᱨ ᱱᱚᱜᱼᱚᱭ ᱛᱚᱞᱟ ᱠᱚ ᱟᱹᱣᱨᱤ ᱜᱤᱲᱤ ᱦᱩᱭᱩᱜᱼᱟ ᱮᱠᱟᱞ ᱛᱮ ᱚᱱᱟ ᱨᱮᱜᱮ ᱪᱮᱫ ᱞᱮᱠᱟᱭ ᱫᱟᱜ ᱮᱫᱟ ᱚᱸᱠᱟ ᱦᱤᱥᱟᱹᱵᱽ ᱛᱮ ᱛᱚᱞᱟ ᱠᱚᱞᱮ ᱦᱟᱸᱜ ᱜᱤᱰᱤ ᱦᱩᱭᱩᱜᱼᱟ, ᱛᱟᱨᱯᱚᱨ ᱪᱟᱥᱵᱟᱥ ᱠᱚᱦᱚᱸ ᱢᱮᱱᱟᱜ ᱛᱟᱞᱮᱭᱟ᱾
ᱚ ᱟᱻᱪᱪᱷᱟ ᱟᱯᱮᱥᱮᱱ ᱫᱚ ᱛᱟᱦᱮᱞᱮ ᱚᱱᱮ ᱱᱟᱦᱮᱞ ᱠᱚᱫᱚ ᱱᱟᱦᱮᱞ ᱛᱮᱠᱚ ᱥᱤ ᱜᱮᱭᱟ ᱥᱮ ᱴᱟᱨᱟᱠᱴᱚᱨ ᱛᱮᱠᱚ ᱥᱤ? ᱵᱟᱲᱟᱭ ᱜᱮᱭᱟ,
ᱵᱟᱱᱟᱨ ᱛᱮᱜᱮ, ᱟᱫᱚᱜ ᱱᱟᱦᱮᱞ ᱛᱮᱫᱚ ᱥᱩᱫᱩ ᱚᱱᱟ ᱯᱟᱲᱟᱜ ᱞᱟᱹᱜᱤᱫ ᱛᱮ ᱛᱟᱨᱯᱚᱨ ᱡᱚᱠᱷᱚᱱ ᱦᱟᱥᱟ ᱞᱟᱹᱵᱤᱫᱚᱜᱼᱟ ᱛᱟᱯᱟᱨ ᱫᱚ ᱴᱮᱠᱴᱟᱨ ᱛᱮ ᱢᱤᱫ ᱢᱤᱫ ᱪᱟᱥ ᱠᱟᱛᱮ ᱠᱚ ᱥᱤ ᱭᱟᱜᱼᱟ᱾
ᱚ ᱟᱻᱪᱪᱷᱟ ᱟᱪᱪᱷᱟ, ᱛᱤᱱ ᱵᱟᱨ ᱠᱚ ᱪᱟᱥ ᱜᱮᱭᱟ ᱟᱯᱮᱥᱮᱱ ᱫᱚ ᱚᱱᱛᱮ ᱫᱚ?
ᱦᱩᱲᱩ ᱠᱚᱫᱚ ᱢᱤᱫ ᱫᱷᱟᱣ ᱜᱮ ᱵᱚᱪᱷᱚᱨ ᱨᱮ ᱟᱨ ᱮᱢᱱᱤ ᱥᱚᱵᱽᱡᱤ ᱠᱚ- ᱫᱚ ᱚᱱᱟ ᱫᱚ ᱢᱮᱱᱟᱜ ᱛᱟᱞᱮ ᱜᱮᱭᱟ᱾
ᱦᱩᱸ᱾
ᱵᱚᱪᱷᱚᱨ ᱜᱮ᱾
ᱚ ᱠᱷᱚᱥᱞᱟ ᱠᱚᱠᱚ ᱮᱨᱜᱤᱭᱟ ᱥᱮ ᱵᱟᱝ ᱚᱱᱛᱮ ᱫᱚ?
ᱮᱨ ᱮᱨ ᱮᱨ ᱟᱯᱮᱥᱮᱫ ᱫᱚ ᱚᱱᱟ ᱫᱚ ᱪᱮᱫ ᱠᱚ ᱞᱟᱹᱭᱟ ᱛᱤᱞᱢᱤᱧ ᱜᱮᱥᱮ ᱠᱚ ᱞᱟᱹᱭᱟ ᱥᱮ ᱠᱷᱚᱥᱞᱟ ᱜᱮ?
ᱳᱭ ᱠᱷᱚᱥᱞᱟ ᱟᱫᱚ ᱚᱱᱟᱜᱮ ᱤᱭᱟᱹ ᱞᱟᱹᱦᱩᱫ ᱠᱟᱛᱮᱫ ᱢᱚᱱᱮ ᱟᱨᱠᱤ ᱤᱭᱟᱹ ᱠᱟᱛᱮᱫ ᱫᱚ᱾ ᱫᱟᱞ ᱠᱟᱛᱮᱛ ᱫᱚ ᱚᱱᱟ ᱜᱮ ᱦᱩᱭᱩᱜ ᱟᱥᱮ?
ᱟᱪᱪᱷᱟ ᱟᱪᱪᱷᱟ᱾
ᱦᱮᱸ᱾
ᱢᱤᱫᱴᱮᱱ ᱯᱷᱳᱱ ᱦᱟᱛᱟᱣ ᱦᱩᱭᱩᱜ ᱞᱟᱹᱜᱤᱫ ᱵᱩᱡ ᱫᱟ, ᱟᱫᱚ ᱚᱱᱟ ᱪᱮᱫ ᱞᱮᱠᱟᱱᱟᱜ ᱯᱷᱳᱱᱤᱧ ᱦᱟᱛᱟᱣᱟ ᱟᱢ ᱠᱟᱹᱴᱤᱡ ᱮᱢ ᱞᱟᱹᱭ ᱫᱟᱲᱮᱟᱹ ᱠᱷᱟᱱ ᱵᱷᱟᱹᱞᱤ ᱠᱚᱜᱼᱟ ᱥᱮ᱾
ᱯᱷᱳᱱ ᱫᱚ ᱟᱫᱚ ᱡᱮᱢᱚᱱ ᱟᱫᱚ ᱪᱮᱫᱠᱟ ᱠᱟᱹᱣᱰᱤ ᱛᱟᱦᱮᱸᱱᱟ ᱚᱱᱠᱟᱱᱟᱜ ᱜᱮᱛᱚ ᱯᱷᱳᱱ ᱫᱚ ᱧᱟᱢᱚᱜᱼᱟ ᱦᱮᱸᱥᱮ?
ᱦᱳᱭ ᱠᱟᱹᱣᱰᱤ ᱢᱮᱱᱟᱜ ᱛᱤᱧᱟᱹ ᱤᱧᱟᱹᱜ ᱦᱤᱛᱳᱜ ᱵᱟᱡᱮᱴ ᱨᱮ ᱛᱮᱭᱤᱥ ᱦᱟᱡᱟᱨ ᱢᱮᱱᱟᱜ ᱛᱤᱧᱟ, ᱟᱫᱚ ᱚᱲᱟᱜ ᱦᱚᱲ ᱚᱱᱟᱜᱮ ᱠᱟᱹᱴᱤᱡ ᱠᱷᱚᱭ ᱠᱚ ᱞᱟᱹᱜᱤᱫᱼᱟ᱾ ᱟᱫᱚ ᱚᱱᱟᱜᱮ ᱵᱟᱹᱧ ᱵᱩᱡ ᱫᱟᱲᱮᱜ ᱠᱟᱱᱟ ᱤᱧ ᱯᱷᱳᱱᱤᱧ ᱦᱟᱛᱟᱣᱟ ᱥᱮ ᱞᱮᱯᱴᱚᱯ ᱤᱧ ᱦᱟᱛᱟᱣᱟ
ᱟᱢᱫᱚ ᱞᱮᱯᱴᱚᱯ ᱵᱮᱢ ᱦᱟᱛᱟᱣ ᱨᱮᱦᱚᱸ ᱜᱟᱱᱚᱜ ᱜᱮᱭᱟ ᱵᱟᱹᱞᱮ ᱜᱮ᱾
ᱦᱳᱭ ᱚᱱᱟᱜᱮ ᱤᱧ ᱵᱟᱹᱧ ᱵᱩᱡ ᱫᱟᱲᱮᱭᱟᱜ ᱠᱟᱱᱟ, ᱠᱟᱨᱚᱱ ᱱᱤᱛᱚᱜ ᱫᱚ ᱠᱚᱞᱮᱡᱽ ᱨᱮ ᱢᱤᱱᱟᱹᱧᱟ ᱦᱮᱸ ᱱᱚᱜᱼᱚᱭ ᱢᱤᱫᱴᱮᱱ ᱯᱷᱳᱱ ᱢᱮᱱᱟᱜ ᱛᱤᱧᱟᱹ ᱟᱨ ᱛᱟᱦᱚᱞᱮ ᱱᱟᱣᱟᱱᱟᱜ ᱯᱷᱳᱱ ᱡᱩᱫᱤᱧ ᱦᱟᱛᱟᱣᱟ ᱛᱟᱦᱚᱞᱮ ᱱᱚᱣᱟᱴᱟᱜ ᱯᱷᱟᱹᱭᱱ ᱫᱚ ᱤᱧ ᱵᱷᱟᱹᱭ ᱢᱤᱫᱴᱮᱱ ᱢᱮᱱᱟᱭᱟ ᱩᱱᱤᱧ ᱮᱢᱟᱭᱟ, ᱛᱚ ᱚᱱᱟᱜᱮ ᱵᱟᱹ ᱵᱩᱡ ᱫᱟᱲᱮᱭᱟᱜ ᱠᱟᱱᱟ᱾ ᱯᱷᱳᱱᱤᱧ ᱦᱟᱛᱟᱣᱟ ᱥᱮ ᱢᱤᱫᱴᱟᱱ ᱞᱮᱯᱴᱚᱯᱤᱧ ᱦᱟᱛᱟᱣᱟ?
ᱦᱳᱭ ᱞᱮᱯᱴᱚᱯ ᱜᱮ ᱦᱟᱛᱟᱣ ᱢᱮ ᱟᱢᱫᱚ᱾
ᱦᱳᱭ ᱚᱱᱛᱮ ᱫᱚ ᱪᱮᱫ ᱠᱟ ᱨᱤᱢᱤᱞ, ᱞᱮᱹᱢᱮ ᱞᱮᱹᱢᱮ᱾
ᱫᱚ ᱟᱹᱰᱤ ᱡᱟᱹᱥᱛᱤ ᱜᱮ ᱨᱤᱢᱤᱞ ᱠᱟᱫᱟᱭ ᱱᱚᱱᱛᱮ ᱫᱚ᱾ ᱫᱟᱜ ᱫᱚ ᱚᱝᱠᱟ ᱫᱚ ᱵᱟᱭ ᱡᱟᱹᱲᱤᱭᱫᱟ ᱦᱮᱸ ᱦᱮᱸᱫᱮ ᱜᱮ᱾ ᱨᱟᱠᱟᱵ ᱟᱹᱜᱩ ᱠᱟᱫᱟᱭ ᱱᱚᱛᱮ ᱫᱚ᱾
ᱱᱚᱛᱮ ᱪᱮᱫ ᱮᱢ ᱞᱟᱹᱭᱟ ᱵᱟᱡᱟᱨ ᱫᱷᱟᱨᱮ ᱧᱚᱜ ᱨᱮ ᱢᱮᱱᱟᱜ ᱞᱮᱭᱟ ᱢᱟᱱᱮ ᱵᱟᱡᱟᱨ ᱛᱷᱚᱲᱟ ᱥᱟᱺᱟᱹᱜᱤᱧ ᱜᱮᱭᱟ ᱟᱫᱚ ᱜᱟᱹᱲᱤ ᱠᱚ ᱪᱟᱞᱟᱜ ᱠᱟᱱᱟ ᱫᱚᱢᱮ ᱧᱮᱞᱚᱜ ᱠᱟᱱᱟ ᱫᱩᱨᱩᱢ ᱫᱩᱨᱩᱢ᱾
ᱟᱪᱪᱷᱟ ᱜᱟᱹᱰᱤ ᱠᱚ ᱵᱟᱝ? ᱵᱤᱱᱤᱰ ᱠᱚ ᱦᱳᱭ ᱱᱟᱥᱮ ᱥᱮ ᱵᱟᱝ ᱠᱚ ᱞᱮᱭ ᱫᱟᱨᱮ ᱫᱚ ᱛᱟᱦᱚᱞᱮ᱾
ᱵᱤᱱᱤᱛ ᱚᱦᱚᱸᱜ ᱚᱚᱭ ᱦᱩᱭᱩᱜ ᱛᱟᱞᱮ ᱞᱟᱹᱜᱤᱫᱼᱟ ᱦᱚᱸᱼᱚᱭ ᱪᱚᱵᱵᱤᱥ ᱛᱟᱨᱤᱠᱷ ᱠᱚ ᱮᱢ ᱠᱟ ᱛᱟᱞᱮᱭᱟ ᱰᱮᱴ ᱩᱱ ᱥᱩᱚᱢᱚᱭ ᱤᱱᱴᱟᱨᱱᱮᱞ ᱦᱩᱭᱩᱜ ᱛᱟᱞᱮᱭᱟ ᱛᱟᱨᱯᱚᱨ ᱵᱤᱱᱰ ᱥᱮᱫ ᱫᱚ ᱦᱩᱭᱩᱜ ᱛᱟᱞᱮᱭᱟ ᱢᱤᱫ ᱥᱚᱯᱛᱟᱦᱚ ᱜᱟᱱ ᱯᱚᱨᱮ᱾
ᱚ᱾ ᱵᱤᱱᱤᱰ ᱨᱮ ᱫᱩᱲᱩᱵ ᱞᱟᱹᱜᱤᱫ ᱛᱮ ᱪᱮᱫ ᱪᱮᱫᱠᱟ ᱠᱟᱹᱣᱰᱤ ᱟᱯᱮ ᱥᱮᱫ ᱫᱚ ᱚᱱᱛᱮ ᱠᱚ ᱦᱟᱛᱟᱣ ᱜᱮᱭᱟ?
ᱱᱚᱛᱮ ᱫᱚ ᱟᱹᱰᱤ ᱟᱭᱢᱟ ᱠᱚ ᱦᱟᱛᱟᱣᱟ ᱠᱟᱹᱣᱰᱤ ᱟᱞᱚᱢ ᱞᱟᱹᱭᱟ᱾ ᱫᱚᱢᱮ ᱠᱚ ᱮᱢᱠᱟ ᱟᱹᱰᱤ ᱪᱮᱫ ᱞᱮᱠᱟᱧ ᱞᱟᱹᱭᱟ ᱵᱟᱹᱲᱤᱡ ᱜᱮ ᱵᱩᱡᱷᱟᱹᱜᱼᱟ ᱟᱹᱰᱤ ᱡᱟᱹᱥᱛᱤ ᱠᱚ ᱦᱟᱛᱟᱣᱟ᱾
ᱩᱸ᱾
ᱛᱤᱱ ᱦᱟ ᱛᱤᱱ ᱦᱟᱡᱟᱨ ᱚᱱᱠᱟ ᱠᱟᱹᱣᱰᱤ ᱠᱚ ᱦᱟᱛᱟᱣᱟ᱾
ᱟᱪᱪᱷᱟ᱾
ᱚᱱᱛᱮ ᱫᱚ ᱵᱤᱨ ᱵᱤᱨ ᱫᱤᱥᱚᱢ ᱥᱮ ᱟᱞᱮ ᱫᱚ ᱵᱟᱡᱟᱨ ᱧᱚᱜ ᱨᱮᱜᱮ᱾ ᱵᱤᱞᱟᱹᱛ ᱵᱤᱞᱟᱹᱛ ᱵᱟᱡᱟᱨ ᱵᱟᱱᱟᱨ ᱜᱮ᱾ ᱚᱱᱛᱮ ᱫᱚ ᱵᱤᱨ ᱫᱤᱥᱚᱢ ᱥᱮ ᱵᱤᱞᱟᱛ ᱫᱤᱥᱚᱢ?
ᱟᱞᱮ ᱥᱮᱱ ᱫᱚ ᱱᱚᱣᱟ ᱫᱚ ᱦᱩᱭᱩᱜ ᱠᱟᱱᱟ ᱵᱤᱨ ᱫᱤᱥᱚᱢ ᱦᱩᱭᱩᱜ ᱠᱟᱱ ᱛᱟᱢᱟ ᱴᱤᱠᱜᱮᱭᱟ᱾ ᱚᱱᱛᱮ ᱫᱚ ᱟᱨᱠᱤ ᱵᱤᱨ ᱫᱤᱥᱚᱢ ᱫᱚ ᱢᱟᱱᱮ ᱥᱩᱵᱤᱫᱟ ᱫᱚ ᱢᱮᱱᱟᱜᱼᱟ ᱟᱨᱠᱤ ᱚᱱᱠᱟ ᱦᱚᱸ ᱚᱥᱵᱤᱫᱟ ᱦᱚᱸ ᱢᱮᱱᱟᱜᱼᱟ᱾
ᱟᱪᱪᱷᱟ ᱟᱪᱪᱷᱟ᱾
ᱦᱮᱸ
ᱚᱱᱟ ᱜᱮᱛᱚ ᱵᱟᱝ ᱵᱩᱡᱷᱟᱹᱜ ᱠᱟᱱᱟ ᱥᱮ ᱚᱠᱟ ᱥᱚᱢᱚᱭ ᱚᱠᱟᱞᱮᱠᱟ ᱪᱮᱫᱠᱟ ᱦᱩᱭᱩᱜ ᱟ ᱥᱮᱮᱼᱼ
ᱦᱮᱸ ᱚᱢᱦᱚᱢ ᱞᱟᱹᱭ ᱠᱮᱭᱟ ᱦᱟᱹᱛᱤ ᱠᱚᱠᱚ ᱛᱟᱦᱮᱱ ᱜᱮᱭᱟ ᱛᱚ ᱵᱤᱨ ᱨᱮᱫᱚᱼᱼ ᱢᱟᱡᱷᱮᱢᱚᱫᱽᱷᱮ ᱠᱚ ᱦᱤᱡᱩᱜ ᱜᱮᱭᱟᱞᱮ ᱱᱚᱣᱟ ᱠᱩᱰᱟᱹᱢ ᱥᱮᱫ ᱚᱱᱛᱮ ᱚᱱᱠᱟ ᱛᱮᱠᱚ ᱯᱟᱨᱚᱢᱚᱜ ᱜᱮᱭᱟ ᱦᱟᱹᱛᱤ ᱠᱚᱫᱚᱼᱼ
ᱵᱟᱨᱮ ᱢᱟᱥᱮ ᱟᱡ ᱟᱨ ᱡᱩᱫᱤ ᱚᱱᱟ ᱠᱚᱨᱮ ᱯᱮ ᱪᱟᱥ ᱠᱟᱜᱼᱟ ᱢᱟᱥᱮᱼ ᱪᱮᱫ ᱞᱮᱠᱟ ᱠᱚ ᱡᱚᱢ ᱛᱟᱯᱮᱭᱟ᱾
ᱦᱟᱹᱛᱤ ᱫᱚᱠᱚ ᱡᱚᱢ ᱜᱮᱭᱟ ᱩᱸᱼᱼ ᱵᱚᱛᱚᱨ ᱫᱚ ᱟᱫᱚ ᱦᱮᱣᱟ ᱦᱳᱭ ᱠᱟᱱᱟ ᱱᱚᱣᱟ ᱫᱚ? ᱦᱩᱸ ᱯᱮᱨᱟᱭ ᱜᱮ ᱟᱫᱚᱼᱼ
ᱫᱚᱢᱮ ᱧᱮᱧᱮᱞ ᱵᱩᱡᱷᱟᱹᱣ ᱞᱮᱫᱼᱟ ᱩᱱᱠᱩ ᱡᱤᱱᱤᱥ ᱠᱚ
ᱱᱚᱛᱚ ᱫᱚ ᱟᱞᱮ ᱦᱮᱸ ᱩᱱᱠᱩ ᱫᱚ ᱢᱟᱱᱮᱼᱼ ᱚᱱᱛᱮ ᱟᱯᱮᱥᱮᱫ ᱚᱱᱛᱮ ᱫᱚ ᱵᱟᱠᱚ ᱧᱮᱞᱚᱜ ᱧᱮᱞᱚᱜ ᱜᱮᱭᱟ ᱛᱷᱚ
ᱦᱩᱸ ᱟᱹᱰᱤ ᱠᱚᱢ ᱠᱚ ᱪᱟᱞᱟᱜᱼᱟ ᱡᱩᱫᱤ ᱵᱤᱨ ᱥᱮᱫ ᱠᱷᱚᱱ ᱠᱚ ᱞᱟᱜᱟ ᱵᱟᱹᱲᱛᱤ ᱠᱚᱣᱟ᱾ ᱛᱟᱦᱚᱞᱮ ᱟᱞᱮ ᱥᱮᱫ ᱠᱚ ᱦᱮᱡᱼᱼ ᱫᱟᱲᱮᱭᱟᱜᱼᱟ ᱫᱟᱬᱟᱱ ᱫᱟᱬᱟᱱ ᱛᱮ ᱵᱟᱠᱷᱟᱱ ᱫᱚ ᱟᱞᱮ ᱥᱮᱫ ᱫᱚ-ᱟ ᱵᱟᱝ ᱠᱚ ᱦᱮᱡ ᱠᱟᱱᱟ ᱱᱚᱼᱚᱭ ᱛᱚ ᱢᱚᱬᱮᱥᱼᱼ ᱥᱮᱨᱢᱟ ᱦᱩᱭᱩᱜ ᱠᱟᱱᱟ ᱱᱤᱛᱚᱜ ᱦᱚᱸ ᱟᱹᱣᱨᱤ ᱠᱚ ᱦᱤᱡᱩᱜᱼᱟ᱾
ᱟᱞᱮ ᱥᱮᱱ ᱫᱚ ᱱᱚᱱᱛᱮ ᱫᱚ ᱢᱟᱱᱮ ᱟᱨᱠᱤᱼᱼ ᱡᱚᱠᱷᱚᱱ ᱟᱢᱟᱜ ᱱᱚᱶᱟ ᱵᱤᱨ ᱨᱮ ᱢᱟᱱᱮ ᱥᱟᱠᱟᱢ ᱠᱚ ᱧᱩᱨᱩᱜᱚᱜᱼᱟ ᱩᱱ ᱚᱠᱛᱚ ᱢᱟᱱᱮ ᱵᱟᱹᱲᱛᱤ ᱠᱚ ᱩᱰᱩᱠ ᱜᱮᱭᱟ ᱢᱟᱱᱮ ᱦᱤᱡᱩᱜ ᱜᱮᱭᱟ ᱠᱚ ᱱᱚᱣᱟ᱾ ᱟᱞᱮ ᱤᱭᱟᱹ ᱥᱮᱮ ᱟᱛᱩ ᱴᱚᱞᱟ ᱥᱮᱫ ᱡᱚᱢ ᱨᱮᱱᱟᱜ ᱚᱵᱷᱟᱵ ᱛᱮ ᱥᱮᱼᱼ
ᱚᱱᱠᱟ ᱵᱮᱯᱟᱨᱚᱜ ᱠᱟᱱᱟ ᱛᱟᱦᱚᱞᱮ ᱚᱱᱛᱮ ᱫᱚ
ᱦᱮᱸ
ᱜᱟᱹᱲᱤ ᱠᱚᱫᱚ ᱞᱟᱹᱭᱢᱮᱼᱼ
ᱜᱟᱹᱰᱤ ᱠᱚᱫᱚ ᱱᱚᱱᱛᱮ ᱫᱚ ᱚᱱᱠᱟ ᱫᱚ ᱵᱟᱹᱱᱩᱜᱼᱟ ᱢᱟᱱᱮ ᱟᱫᱚ ᱵᱤᱨ ᱫᱤᱥᱚᱢ ᱛᱚ ᱵᱟᱡᱟᱨ ᱥᱮ ᱪᱟᱞᱟᱣ ᱞᱟᱜᱟᱜ ᱞᱮᱭᱟ ᱟᱞᱮ ᱫᱚᱼᱼ
ᱨᱟᱥᱛᱟ ᱠᱚ ᱠᱩᱪᱮᱫ ᱜᱮᱭᱟ ᱥᱮᱼᱼ
ᱦᱮᱸ ᱠᱩᱪᱮᱫ ᱜᱮᱭᱟ᱾ ᱫᱷᱤᱨᱤ ᱠᱚᱜᱮ ᱢᱮᱱᱟᱜᱼᱟ ᱨᱟᱥᱛᱟ ᱨᱮᱫᱚ ᱟᱞᱮ ᱚᱱᱛᱮ ᱫᱚᱼᱼ
ᱚᱱᱟ ᱠᱷᱛᱮᱤᱨᱜᱮ ᱜᱟᱹᱰᱤ ᱠᱚᱫᱚ ᱵᱟᱝᱯᱮ ᱵᱮᱵᱚᱦᱟᱨ ᱜᱮᱭᱟ ᱚᱱᱠᱟ ᱫᱚ
ᱨᱮ ᱦᱮᱱᱟᱜᱼᱟ ᱱᱚᱱᱛᱮᱼᱼ
ᱦᱳ
ᱛᱟᱲᱟᱢ ᱛᱮᱜᱮ ᱪᱟᱞᱟᱜ ᱦᱩᱭᱩᱜ ᱛᱟᱞᱮ ᱜᱮᱭᱟ ᱵᱟᱡᱟᱨ ᱥᱮᱫ ᱫᱚ
ᱟᱪᱪᱷᱟ ᱟᱪᱪᱷᱟ
ᱦᱳᱭ
ᱟᱨ ᱦᱚᱸᱜᱼᱚᱭ ᱞᱟᱹᱭ ᱦᱩᱭᱩᱜ ᱠᱟᱱᱟ ᱠᱚᱞᱮᱡᱽ ᱠᱚ ᱠᱚᱢᱯᱞᱤᱴ ᱞᱮᱠᱷᱟᱱ ᱜᱮ ᱦᱟᱸᱜᱼᱼ ᱜᱟᱹᱰᱤ ᱦᱟᱛᱟᱣ ᱟᱫᱚ ᱫᱮᱠᱷᱤ ᱠᱟᱹᱣᱰᱤ ᱠᱚ ᱪᱮᱫᱮᱠᱟ ᱦᱩᱭᱩᱜᱜ ᱠᱟᱱᱟ ᱟᱫᱚ ᱚᱱᱠᱟ ᱦᱤᱥᱟᱹᱵ ᱛᱮ ᱦᱟᱸᱜ ᱜᱟᱹᱰᱤ ᱦᱟᱛᱟᱣ- ᱠᱚ ᱞᱟᱹᱭᱟ ᱫᱟ ᱚᱲᱟᱜ ᱦᱚᱲᱼᱼ
ᱦᱩᱸ
ᱟᱫᱚ ᱚᱱᱟᱜᱮ ᱪᱮᱫ ᱪᱤᱠᱟᱹᱜ ᱠᱟᱱᱟ ᱦᱟᱸᱜᱼᱼ
ᱦᱮᱸ ᱟᱯᱮ ᱚᱱᱛᱮ ᱫᱚ ᱱᱟᱯᱟᱭ ᱜᱮ ᱟᱫᱚ ᱟᱹᱰᱤ ᱛᱮᱫ ᱡᱟᱦᱟᱸ ᱥᱮᱫ ᱜᱮᱯᱮ ᱪᱟᱞᱟᱣ ᱜᱚᱫᱚᱜᱼᱟ ᱥᱮᱼᱼ
ᱜᱟᱹᱰᱤ ᱛᱚᱞᱮ ᱦᱟᱛᱟᱣ ᱛᱮᱞᱮ ᱞᱟᱹᱭ ᱮᱫᱟ ᱟᱫᱚ ᱥᱩᱱᱩᱢ ᱜᱮᱥᱮ ᱫᱟᱢᱚᱜ ᱠᱟᱱᱟ ᱱᱤᱛᱚᱜ ᱫᱚᱼᱼ ᱚᱱᱟᱜᱮ ᱪᱮᱫ ᱪᱤᱠᱟᱹᱜ ᱠᱟᱱᱟ ᱥᱩᱱᱩᱢ ᱧᱟᱢᱚᱜ ᱟᱥᱮ ᱵᱟᱝ ᱩᱱᱫᱚ ᱟᱨᱚ, ᱦᱟᱸᱜ ᱟᱭᱢᱟ ᱜᱟᱱ ᱟᱨᱚ ᱯᱨᱚᱵᱽᱞᱮᱢ ᱠᱚ ᱢᱮᱱᱟᱜᱼᱟ ᱾
ᱦᱩᱸ ᱦᱩᱸ ᱾
ᱛᱚ ᱚᱱᱟ ᱠᱷᱟᱹᱛᱤᱨ ᱫᱮᱠᱷᱤ ᱪᱮᱫ ᱪᱤᱠᱟᱹᱭ ᱞᱟᱹᱭ ᱫᱟᱠᱚ ᱦᱟᱸᱜ ᱚᱲᱟᱜ ᱦᱚᱲ᱾
ᱦᱮᱸ ᱟᱯᱮᱥᱮᱫ ᱚᱱᱛᱮ ᱫᱚ ᱠᱚ ᱞᱟᱹᱭ ᱮᱫᱟ ᱥᱮ ᱪᱮᱫ ᱜᱮᱥ ᱠᱚᱫᱚ ᱵᱟᱝ ᱧᱟᱢᱚᱜ ᱠᱟᱱᱟ᱾
ᱦᱮᱸ ᱜᱮᱥ ᱫᱚ ᱵᱟᱝ ᱧᱟᱢᱚᱜ ᱠᱟᱱᱟ ᱟᱫᱚ ᱟᱞᱮ ᱫᱚ ᱥᱟᱦᱟᱱ ᱥᱟᱠᱟᱢ ᱟᱨ ᱜᱚᱭᱴᱷᱟ ᱚᱱᱟ ᱠᱚᱛᱮ ᱞᱮᱜᱞᱮ ᱤᱥᱤᱱ ᱮᱫᱟ᱾
ᱦᱳᱭ ᱚᱱᱟ ᱜᱚᱭᱴᱷᱟ ᱟ ᱟᱯᱮᱥᱱ ᱦᱚᱸ ᱜᱚᱭᱴᱟ ᱜᱚᱭᱴᱷᱟ ᱧᱟᱢᱚᱜ ᱜᱮᱭᱟ?
ᱦᱮᱸ᱾
ᱟᱠᱷᱨᱤᱧ ᱜᱮᱭᱟ ᱠᱚ ᱥᱮ ᱠᱚ ᱟᱨᱠᱤ ᱛᱮᱭᱟᱨ ᱜᱮᱭᱟ ᱠᱚ ᱟᱯᱮᱴᱷᱮᱱ ᱫᱚ᱾
ᱟᱫᱚ ᱚᱠᱚᱭ ᱨᱮᱱ ᱪᱮᱫᱞᱮᱠᱟ ᱡᱤᱱᱤᱥ ᱯᱟᱹᱛᱤ ᱠᱚ ᱛᱟᱦᱮᱱᱟ ᱥᱮ ᱰᱟᱝᱨᱤ ᱩᱱᱠᱩ ᱠᱚ ᱛᱟᱦᱞᱮ ᱚᱱᱠᱟ ᱦᱤᱥᱟᱹᱵ ᱛᱮ ᱡᱮᱢᱚᱱ ᱟᱞᱮᱨᱮ ᱨᱮᱱ ᱫᱚ ᱰᱟᱹᱨ ᱧᱚᱜ ᱜᱮ ᱢᱮᱱᱟᱜ ᱠᱚ ᱛᱟᱞᱮᱭᱟ᱾ ᱚᱱᱟ ᱠᱷᱟᱹᱛᱤᱨ ᱟᱞᱮ ᱫᱚ ᱜᱚᱭᱴᱟ ᱫᱚ ᱠᱤᱨᱤᱧ ᱵᱟᱝ ᱞᱟᱜᱟᱣᱞᱮᱭᱟ᱾ ᱟᱞᱮ ᱜᱮᱞᱮ ᱵᱮᱱᱟᱣᱟ ᱨᱚᱦᱚᱲ ᱠᱟᱜᱼᱟ ᱞᱮ᱾
ᱦᱮᱸ ᱟᱞᱮ ᱱᱚᱱᱛᱮ ᱫᱚ ᱟᱫᱚ ᱥᱟᱦᱟᱱ ᱠᱚᱫᱚ ᱢᱟᱱᱮ ᱤᱭᱟᱹ ᱠᱚ ᱥᱮ ᱫᱟᱨᱮ ᱠᱚᱫᱚ ᱧᱩᱨᱩ ᱠᱚᱜᱼᱟ ᱫᱟᱨᱮ ᱠᱚ ᱱᱟᱹᱲᱤ ᱠᱚ ᱚᱱᱟ ᱠᱚᱜᱮ ᱟᱹᱜᱩ ᱠᱟᱛᱮᱫ ᱞᱮ ᱚᱱᱟᱞᱮ ᱡᱩᱞ ᱜᱮᱭᱟ᱾
ᱚ
ᱚᱱᱟ ᱠᱚᱛᱮ ᱤᱥᱤᱱ ᱠᱚᱫᱚ ᱦᱩᱭᱩᱜ ᱜᱮᱭᱟ᱾
ᱟᱞᱮ ᱫᱚ ᱥᱟᱠᱟᱢ ᱛᱮ ᱵᱟᱹᱲᱛᱤ ᱞᱮ ᱤᱥᱤᱱ ᱜᱮᱭᱟ ᱵᱟᱜᱟᱱ ᱢᱮᱱᱟᱜ ᱛᱚ ᱾ ᱛᱟᱦᱞᱮ ᱵᱟᱜᱟᱱ ᱠᱷᱚᱱ ᱥᱟᱠᱟᱢ ᱞᱮ ᱦᱟᱹᱨ ᱟᱹᱜᱩᱭᱟ ᱵᱚᱥᱛᱟ ᱛᱮ ᱟᱨ ᱚᱱᱟ ᱛᱮᱜᱮᱞᱮ ᱤᱥᱤᱱᱟ ᱾ ᱯᱚᱴ ᱟᱠᱟᱥᱯᱟᱱᱤ ᱟᱨ ᱯᱚᱴᱟᱥ ᱚᱱᱟ ᱠᱤᱱ ᱵᱟᱜᱟᱱ ᱜᱮ ᱢᱮᱱᱟᱜᱼᱟ, ᱦᱳᱭ ᱾ ᱟᱨ ᱟᱠᱟᱥᱠᱟᱹᱱᱤ ᱥᱟᱠᱟᱢ ᱡᱟ ᱡᱩᱞᱩᱜ ᱵᱟᱝ ᱚᱱᱟ ᱛᱮᱜᱮ ᱦᱩᱭᱩᱜ ᱛᱟᱞᱮᱭᱟ᱾
ᱦᱮᱸ ᱟᱹᱰᱤ ᱡᱳᱨ ᱜᱮ ᱡᱩᱞᱩᱜ ᱜᱮᱭᱟ ᱵᱟᱝ ᱚᱱᱟ ᱫᱚ ᱟᱞᱮ ᱚᱱᱟ ᱟᱞᱮᱥᱮᱫ ᱟᱞᱮ ᱱᱚᱣᱟ ᱠᱟᱷᱟ ᱨᱮᱫᱚ ᱚᱱᱟ ᱱᱟᱟᱜ ᱦᱩᱭᱩᱜ ᱠᱟᱱᱟ ᱱᱚᱣᱟ ᱡᱟᱦᱟᱸ ᱟᱠᱟᱥᱢᱟᱱᱤ ᱯᱚᱴᱟᱥ ᱚᱱᱟ ᱠᱚᱫᱚ ᱵᱟᱝ ᱠᱚ ᱵᱟᱹᱱᱩᱜ ᱜᱮᱭᱟ ᱢᱟᱱᱮ ᱵᱟᱜᱟᱱ ᱠᱚ ᱵᱮᱱᱟᱣ ᱜᱮᱭᱟ ᱥᱮ ᱚᱱᱟ ᱠᱚᱫᱚ᱾
ᱦᱳᱭ ᱦᱳᱭ ᱾
ᱟᱫᱚ ᱟᱞᱮ ᱫᱚ ᱚᱠᱟᱨᱮ ᱵᱟᱜᱟᱱ ᱫᱚᱢ ᱵᱮᱱᱟᱣᱟ ᱟᱛᱷᱩ ᱠᱚ ᱩ ᱱᱚᱛᱮ ᱟᱨᱠ ᱢᱟᱱᱮ ᱜᱚᱴᱟ ᱫᱷᱟᱨᱮ ᱜᱮᱛᱚ ᱢᱮᱱᱟᱜ ᱛᱟᱢᱟ ᱱᱚᱣᱟ ᱵᱟᱜᱟᱱ ᱢᱟᱱᱮ ᱵᱤᱨ ᱟᱨᱠᱤ᱾
ᱦᱮᱸ
ᱟᱫᱚ ᱚᱱᱟᱛᱮ ᱟᱫᱚ ᱚᱠᱟᱨ ᱨᱮᱫᱚ ᱵᱟᱜᱟᱱ ᱫᱚ ᱵᱟᱝ ᱵᱟᱹᱱᱩᱜ ᱜᱮᱭᱟ ᱱᱚᱱᱛᱮ ᱫᱚ ᱾
ᱚ
ᱦᱳᱭ᱾ ᱦᱩᱲᱩ ᱠᱚ ᱛᱟᱦᱚᱞᱮ ᱠᱚ ᱮᱨ ᱮ ᱢᱟᱱᱮ ᱤᱭᱟᱹ ᱨᱚᱦᱚᱭᱟᱠᱚ ᱥᱮ ᱵᱟᱝ ᱟᱯᱮ ᱥᱮᱫ ᱫᱚ ᱱᱮᱥ ᱛᱚ ᱾
ᱨᱚᱦᱚᱭ ᱦᱩᱭᱩᱜ ᱟᱫᱚ ᱚᱱᱟᱜᱮ ᱫᱮᱠᱷᱤ ᱱᱤᱭᱟᱹ ᱵᱟᱨ ᱪᱮᱫ ᱞᱮᱠᱟ ᱱᱚᱜᱚᱭ ᱟᱢᱵᱟᱵᱚᱹᱛᱤ ᱨᱮ ᱫᱟᱜᱽ ᱫᱟᱭ᱾ ᱛᱟᱦᱚᱞᱮ ᱚᱱᱠᱟ ᱦᱤᱥᱟᱹᱵ ᱛᱮ ᱛᱚᱞᱟ ᱜᱤᱰᱤ ᱦᱩᱭᱩᱜᱼᱟ᱾
ᱟᱪᱪᱷᱟ ᱟᱪᱪᱷᱟ, ᱥᱩᱫᱩ ᱦᱩᱲᱩ ᱜᱮᱠᱚ ᱪᱟᱥ ᱜᱮᱭᱟ ᱟᱯᱮ ᱥᱮᱫ ᱫᱚ?
ᱵᱟᱝᱜᱮ ᱟᱨ ᱥᱚᱵᱡᱤ ᱠᱚ ᱦᱮᱱᱟᱜ ᱦᱮᱱᱟᱜ ᱛᱟᱞᱮᱭᱟ ᱚᱱᱟ ᱫᱚ ᱾ ᱵᱟᱨᱚ ᱢᱟᱥ ᱜᱮ ᱮᱢᱱᱤ ᱥᱚᱵᱡᱤ ᱫᱚ ᱾
ᱟᱪᱪᱷᱟ ᱮᱢᱱᱤ ᱥᱚᱵᱡᱤ ᱫᱚ ᱵᱟᱝ?
ᱦᱮᱸ, ᱟᱫᱚ ᱚᱱᱟᱜᱮ ᱵᱟᱡᱟᱨ ᱪᱟᱞᱟᱣ ᱠᱟᱛᱮᱜ ᱟᱠᱷᱨᱤᱧ ᱦᱩᱭᱩᱜᱼᱟ᱾
ᱦᱮ ᱾
ᱠᱟᱹᱣᱤ ᱟ ᱢᱟᱱᱮ ᱪᱮᱫᱠᱟ ᱟᱹᱭᱠᱟᱹᱜ ᱟᱨᱠᱤ, ᱠᱟᱹᱣᱰᱤ ᱠᱚᱫᱚ ᱤᱭᱟᱹᱜ ᱜᱮᱭᱟ ᱚᱱᱟ ᱟᱨᱡᱟᱜ ᱜᱮᱭᱟ ᱚᱱᱟ ᱤᱭᱟᱹ ᱨᱮᱫᱚ᱾
ᱟᱨᱡᱟᱜ ᱜᱮᱭᱟ ᱵᱷᱟᱞᱤ ᱜᱮ ᱚᱱᱟ ᱠᱷᱟᱹᱛᱤᱨ ᱜᱮ ᱵᱟᱨᱚ ᱢᱟᱥ ᱪᱟᱥ᱾
ᱟᱪᱪᱷᱟ᱾
ᱢᱟᱱᱮ ᱚᱱᱟ ᱚᱱᱟᱛᱮ ᱚᱱᱟᱛᱮᱜᱮ ᱟᱞᱮ ᱢᱟᱱᱮ ᱜᱷᱟᱨᱚᱸᱡᱽ ᱴᱟᱜ ᱫᱚ ᱱᱤᱛᱚᱜᱼᱼ ᱥᱩᱠᱛᱮ ᱢᱮᱱᱟᱜᱼᱟ᱾
ᱦᱮᱸ ᱪᱟᱥ ᱵᱟᱝᱠᱷᱟᱱ ᱫᱚ ᱢᱟᱱᱮ ᱟᱨᱠᱤ ᱟᱯᱮᱫᱚᱼᱼ ᱵᱟᱝ ᱪᱟᱞᱟᱜ ᱛᱟᱯᱮᱭᱟ ᱦᱮᱸ ᱥᱮ,
ᱵᱟᱝ ᱜᱮ ᱟᱫᱚ ᱚᱱᱟ ᱠᱷᱟᱹᱛᱤᱨ ᱜᱮᱥᱮ ᱢᱤᱫ ᱢᱤᱫᱼᱼ ᱥᱮᱨᱢᱟ ᱵᱟᱭ ᱫᱟᱜ ᱡᱟᱹᱲᱤ ᱞᱮᱠᱷᱟᱱ ᱫᱚ ᱟᱞᱮ ᱫᱚ ᱯᱩᱨᱟᱹ ᱞᱮ ᱩᱼᱼ
ᱦᱮᱸ
ᱪᱟᱵᱟ ᱜᱚᱫᱚᱜᱼᱟ᱾
ᱦᱩᱸ ᱟᱯᱮ ᱥᱮᱫ ᱚᱱᱛᱮ ᱫᱚ ᱟᱨᱠᱤ ᱚᱱᱮ ᱡᱟᱦᱟᱸ ᱚᱱᱮ ᱫᱟᱜ ᱥᱟᱯᱞᱟᱭ ᱠᱚ ᱪᱮᱫᱠᱟ ᱢᱮᱱᱟᱜᱼᱟ?
ᱫᱟᱜ ᱥᱟᱯᱞᱟᱭ ᱫᱚ ᱵᱷᱟᱞᱤ ᱜᱮ ᱢᱮᱱᱟᱜᱼᱟ ᱮᱠᱫᱚᱢ ᱚᱱᱟ ᱫᱚ ᱠᱳᱱᱳᱼᱼ ᱮᱴᱟᱜ ᱨᱚᱠᱚᱢ ᱵᱮᱵᱚᱥᱛᱷᱟ ᱫᱚ ᱵᱟᱹᱱᱩᱜ ᱛᱟᱞᱮᱭᱟ ᱟᱫᱚ ᱟᱞᱮᱼᱼ ᱯᱟᱨᱥᱚᱱᱟᱞ ᱛᱮ ᱢᱮᱱᱟᱜ ᱛᱟᱞᱮᱭᱟ ᱥᱮ ᱠᱚᱞ ᱚᱱᱟ ᱠᱷᱟᱹᱛᱤᱨ ᱟᱞᱮ ᱫᱚ ᱥᱟᱯᱞᱟᱭ ᱫᱚ ᱴᱷᱤᱠ ᱜᱮᱛᱟᱞᱮᱭᱟ᱾ ᱟᱨᱚ ᱠᱷᱮᱛ ᱨᱮ ᱢᱚᱴᱚᱨ ᱥᱮᱞᱳ ᱞᱮ ᱵᱟᱹᱭᱥᱟᱹᱣ ᱠᱮᱫᱟ᱾
ᱦᱸ ᱟᱪᱪᱷᱟ ᱟᱪᱪᱷᱟ ᱚ ᱜᱟᱰᱟ ᱠᱚᱫᱚ ᱵᱟᱹᱱᱩᱜ ᱜᱮᱭᱟ ᱟᱯᱮᱥᱮᱫ ᱫᱚ ᱵᱟᱝ?
ᱜᱟᱰᱟ ᱢᱮᱱᱟᱜᱼᱟ ᱠᱟᱹᱴᱤᱡ ᱥᱟᱺᱜᱤᱧ ᱧᱚᱜ ᱜᱮ ᱪᱟᱞᱟᱜ ᱦᱩᱭᱩᱜᱼᱟ ᱛᱟᱦᱚᱞᱮ ᱚᱱᱟ ᱠᱷᱟᱹᱛᱤᱨ ᱜᱮ ᱚᱱᱛᱮ ᱫᱚ ᱵᱟᱞᱮ ᱪᱟᱞᱟᱜ ᱜᱮᱭᱟ᱾
ᱦᱩ
ᱟᱨ ᱱᱟᱹᱭ ᱦᱚᱸ ᱱᱟᱹᱭ ᱫᱚ ᱟᱹᱰᱤ ᱥᱟᱺᱜᱤᱧ ᱨᱮᱜᱮ ᱛᱟᱞᱮᱭᱟ ᱛᱟᱦᱞᱮᱼᱼ ᱟᱹᱰᱤ ᱥᱟᱺᱜᱤᱧ ᱱᱟ ᱟᱭᱢᱟ ᱜᱮ ᱥᱟᱺᱜᱤᱧ ᱜᱮᱭᱟ ᱛᱟᱦᱞᱮ ᱚᱱᱛᱮ ᱠᱷᱚᱱ ᱫᱚ ᱫᱟᱜ ᱫᱚ ᱵᱟᱝᱞᱮ ᱟᱹᱜᱩᱭ ᱜᱮᱭᱟ᱾ ᱚᱱᱟ ᱠᱷᱟᱹᱛᱤᱨ ᱱᱚᱰᱮ ᱵᱟᱹᱭᱦᱟᱹᱲ ᱨᱮ ᱥᱮᱞᱚ ᱞᱮ ᱵᱟᱹᱭᱥᱟᱹᱣ ᱠᱮᱫᱟ᱾
ᱦᱮᱸ ᱟᱨ ᱜᱟᱹᱰᱭᱟᱹ ᱠᱚ ᱵᱮᱵᱚᱥᱛᱷᱟ ᱫᱚ ᱪᱮᱫ ᱞᱮᱠᱟ ᱢᱮᱱᱟᱜᱼᱟ ᱜᱟᱹᱰᱭᱟᱹ ᱪᱮᱫ ᱞᱮᱠᱟ ᱢᱮᱱᱟᱜᱼᱟ ᱟᱯᱮ ᱚᱱᱛᱮ ᱫᱚ
ᱜᱟᱹᱰᱭᱟᱹ ᱫᱚ ᱰᱷᱮᱨ ᱜᱮ ᱢᱮᱱᱟᱜ ᱛᱟᱞᱮᱭᱟ ᱟᱞᱮᱭᱟᱜ ᱜᱮ ᱵᱟᱨᱭᱟ ᱢᱮᱱᱟᱜ ᱛᱟᱞᱮᱭᱟ ᱛᱟᱦᱞᱮ ᱜᱟᱹᱰᱭᱟᱹ ᱨᱮᱫᱚ ᱦᱟᱹᱠᱩ ᱚᱲᱟᱜ ᱦᱩᱭ ᱟᱠᱟᱱᱟ ᱥᱮ ᱛᱟᱦᱚᱞᱮ ᱚᱸᱰᱮ ᱠᱷᱚᱱ ᱫᱚ ᱫᱟᱜ ᱫᱚ ᱵᱟᱝᱞᱮ ᱦᱟᱛᱟᱣ ᱜᱮᱭᱟ᱾
ᱦᱳᱭ ᱟᱫᱚ ᱦᱟᱛᱟᱣ ᱞᱮᱱᱠᱷᱟᱱ ᱟᱫᱚ ᱯᱚᱨᱮ ᱫᱚ ᱚᱥᱩᱵᱤᱫᱷᱟ ᱦᱩᱭ ᱫᱟᱲᱮᱭᱟᱜᱼᱟ ᱥᱮ᱾
ᱦᱮᱸ ᱚᱱᱟ ᱠᱷᱟᱹᱛᱤᱨ ᱜᱮ ᱜᱟᱹᱰᱭᱟᱹ ᱨᱮᱱᱟᱜ ᱫᱟᱜ ᱫᱚ ᱜᱟᱹᱰᱭᱟᱹ ᱜᱮᱞᱮ ᱛᱟᱦᱮᱸ ᱦᱚᱪᱚᱣᱟᱜᱼᱟ ᱟᱨ ᱚᱸᱰᱮ ᱦᱚᱲ ᱠᱚᱦᱚᱸ ᱵᱟᱝᱞᱮ ᱛᱩᱯᱩ ᱦᱚᱪᱚ ᱟᱠᱚᱜᱮᱭᱟ᱾ ᱦᱟᱹᱛᱩ ᱠᱚ ᱦᱟᱹᱠᱩ ᱠᱚᱼᱼ
ᱦᱮᱸ ᱦᱳᱭ ᱱᱚᱰᱮ ᱫᱚ ᱵᱟᱝ ᱛᱩᱯᱩ ᱵᱟᱲᱟ ᱜᱮ ᱴᱷᱤᱠ ᱜᱮᱭᱟ᱾
ᱦᱳᱭ᱾ ᱟᱨ ᱦᱟᱹᱠᱳ ᱦᱚᱸ ᱱᱤᱭᱟᱹ ᱵᱟᱨ ᱫᱚ ᱵᱟᱝᱠᱚ ᱟᱠᱷᱨᱤᱧ ᱠᱟᱱ ᱛᱟᱞᱮᱭᱟ ᱢᱮᱱᱟᱜ ᱠᱚ ᱜᱮᱭᱟ᱾
ᱦᱟᱹᱠᱳ ᱠᱚᱫᱚ ᱵᱟᱝ, ᱟᱨ ᱪᱮᱫ ᱚᱠᱛᱚ ᱯᱮ ᱟᱠᱷᱨᱤᱧ ᱠᱚ ᱜᱮᱭᱟ ᱪᱮᱫ ᱚᱠᱛᱚ ᱢᱟᱱᱮ ᱵᱟᱹᱲᱛᱤ ᱠᱚ ᱟᱠᱷᱨᱤᱧᱚᱜ ᱜᱮᱭᱟ᱾
ᱚᱱᱟ ᱫᱚ ᱢᱟᱱᱮ ᱟᱞᱮ ᱫᱚ ᱵᱟᱞᱮ ᱟᱠᱷᱨᱤᱧ ᱠᱚᱣᱟ ᱟᱫᱚ ᱵᱟᱯᱞᱟ ᱚᱲᱟᱜ ᱠᱚᱨᱮ ᱚᱱᱠᱟ ᱞᱮ ᱧᱟᱢ ᱟᱛᱚ ᱛᱟᱦᱞᱮ ᱩᱱᱠᱩ ᱠᱚ ᱠᱚ ᱞᱟᱹᱭ ᱜᱮᱭᱟ ᱡᱮ ᱱᱩᱱᱟ ᱱᱩᱱᱟᱹᱜ ᱦᱟᱹᱠᱩ ᱫᱚᱨᱠᱟᱨ ᱛᱟᱦᱚᱞᱮ ᱚᱱᱟ ᱠᱷᱟᱹᱛᱤᱨ ᱚᱱᱮ ᱩᱱᱞᱮ ᱥᱟᱵ ᱠᱚᱜᱮᱭᱟ ᱟᱡᱤᱡ ᱢᱟᱱᱮ ᱡᱟᱦᱟᱸᱭ ᱠᱚᱣᱟᱜ ᱦᱟᱹᱠᱩ ᱫᱚᱨᱠᱟᱨ ᱦᱤᱡᱩᱜ ᱟᱠᱚ ᱞᱟᱹᱭᱟᱠᱚ ᱟᱨ ᱦᱟᱹᱠᱩ ᱠᱚ ᱤᱫᱤ ᱠᱚᱣᱟ᱾
ᱦᱮᱸ
ᱵᱟᱡᱟᱨ ᱫᱚ ᱠᱷᱩᱵ ᱠᱚᱢᱞᱮ ᱟᱠᱷᱨᱤᱧ ᱠᱚᱣᱟ ᱵᱟᱡᱟᱨ ᱨᱮᱫᱚ᱾
ᱚ ᱟᱪᱪᱷᱟ ᱪᱷᱟ ᱠᱷᱩᱵ ᱠᱚᱢ ᱜᱮ ᱵᱟᱝ?
ᱦᱮᱸ ᱮᱠᱫᱚᱢ ᱟᱹᱰᱤ ᱠᱷᱚᱱᱟᱜ ᱟᱹᱰᱤ ᱠᱚᱢ᱾ ᱛᱟᱦᱚᱞᱮ ᱟᱢᱫᱚ ᱚᱠᱟᱨᱮᱢ ᱛᱟᱦᱮᱱ ᱜᱮᱭᱟ?
ᱤᱧᱫᱚ ᱚᱲᱟᱜ ᱠᱚᱨᱮ ᱜᱤᱧ ᱛᱟᱦᱮᱱ ᱜᱮᱭᱟ ᱟᱫᱚ
ᱚ᱾